ᱦᱮᱞᱳ ᱟᱸᱡᱚᱢᱚᱜ ᱠᱟᱱᱟ
ᱦᱮᱸ ᱦᱮᱸ ᱟᱸᱡᱚᱢᱚᱜ ᱠᱟᱱᱟ ᱾ᱤᱧᱟᱹᱜ ᱨᱚᱲ ᱟᱸᱡᱚᱢᱚᱜ ᱠᱟᱱᱟ ᱛᱚ ᱾
ᱦᱮᱸ ᱟᱸᱡᱚᱢᱚᱜ ᱠᱟᱱᱟ ᱾
ᱱᱚᱝᱠᱟ ᱢᱤᱫᱴᱮᱡ ᱥᱟᱰᱮ ᱠᱚ ᱵᱟᱝ ᱟᱸᱡᱚᱢᱚᱜ ᱠᱟᱱᱟ ᱛᱚ
ᱦᱩᱸ ᱠᱟᱹᱡ ᱠᱟᱹᱡ ᱥᱟᱰᱮ ᱠᱟᱱ ᱜᱮᱭᱟ ᱦᱚᱭ ᱨᱮᱱᱟᱜ ᱡᱟ ᱠᱤᱪᱷᱩ ᱦᱩᱭ ᱫᱟᱲᱮᱭᱟᱜᱼᱟ ᱾ ᱦᱚᱸ ᱦᱩᱭ ᱨᱮᱱᱟᱜ ᱦᱮᱸ ᱦᱮᱸ
ᱛᱟᱦᱚᱞᱮ ᱪᱮᱫ ᱠᱚᱢ ᱪᱤᱠᱟᱹ ᱵᱟᱲᱟᱭᱮᱫᱟ?
ᱦᱳᱭ ᱱᱤᱭᱟᱹ ᱜᱷᱟᱹᱲᱤ ᱫᱚ ᱠᱷᱟᱱ ᱦᱩᱸ ᱤᱭᱟᱹ ᱥᱮᱫ ᱨᱮᱜᱮ ᱵᱟᱹᱫᱽ ᱫᱟᱨᱮ ᱥᱮᱫ ᱨᱮᱜᱮ ᱫᱩᱲᱩᱵ ᱵᱟᱲᱟ ᱦᱩᱭ ᱟᱠᱟᱱᱟ ᱟᱨ ᱚᱱᱛᱮ ᱨᱮ ᱠᱟᱴᱤᱡ ᱫᱟᱜ ᱠᱚ ᱧᱮᱞ ᱦᱩᱭᱩᱜ ᱠᱟᱱᱟ ᱪᱮᱫ ᱞᱮᱠᱟᱭ ᱫᱟᱜ ᱟᱠᱟᱜᱼᱟ ᱚᱱᱟ ᱠᱚᱜᱮ ᱧᱮᱞ ᱦᱩᱭᱩᱜ ᱠᱟᱱᱟ ᱾
ᱟᱢ ᱠᱚ ᱟᱢ ᱫᱚ ᱪᱮᱫ ᱮᱢ ᱪᱤᱠᱟᱹ ᱵᱟᱲᱟᱭᱟ
ᱤᱧᱦ ᱦᱚᱸ ᱪᱤᱠᱟᱹ ᱦᱚᱸ ᱵᱟᱝ ᱜᱮ ᱠᱟᱹᱴᱤᱡ ᱞᱟᱦᱟᱜᱮ ᱫᱟᱹᱛᱟᱹᱱᱤ ᱦᱩᱛᱩᱢ ᱵᱟᱲᱟ ᱠᱟᱛᱮᱫ ᱵᱟᱡᱟᱨ ᱥᱮᱫ ᱪᱟᱞᱟᱣ ᱦᱩᱭ ᱞᱮᱱᱟ ᱾ ᱵᱟᱡᱟᱨ ᱥᱮᱫ ᱠᱷᱚᱱ ᱦᱮᱡ ᱠᱟᱛᱮ ᱱᱚᱜᱼᱚᱭ ᱦᱟᱸᱜ ᱤᱥᱤᱱᱚᱜ ᱠᱟᱱᱟ ᱛᱟᱦᱚᱞᱮ ᱤᱥᱤᱱ ᱦᱩᱭ ᱞᱮᱱᱠᱷᱟᱡ ᱫᱚ ᱡᱚᱢ ᱵᱟᱲᱟ ᱦᱩᱭᱩᱜᱼᱟ ᱟᱨ ᱪᱮᱫ ᱪᱮᱫ ᱵᱟᱲᱟ ᱦᱩᱭ ᱠᱟᱱᱟ ᱱᱤᱛᱚᱜ ᱡᱤᱨᱟᱹᱣ ᱵᱟᱲᱟ ᱦᱩᱭᱩᱜ ᱠᱟᱱᱟ ᱫᱚ ᱛᱟᱦᱚᱞᱮ ᱦᱩᱛᱩᱢ ᱵᱟᱲᱟᱭᱮᱱᱟ ᱥᱮ ᱵᱟᱝ?
ᱦᱮᱸ ᱦᱩᱛᱩᱢ ᱦᱩᱭ ᱟᱠᱟᱱᱟ ᱟᱫᱚ ᱯᱩᱨᱟ ᱫᱟᱠᱟ ᱡᱚᱢ ᱦᱩᱭᱩᱛᱟᱹᱨ ᱦᱩᱭ ᱟᱠᱟᱱᱟ ᱫᱟᱠᱟ ᱡᱚᱢ ᱠᱟᱛᱮ ᱛᱮ ᱫᱟᱜ ᱠᱟᱱᱟ ᱟᱫᱚ ᱵᱟᱹᱫᱽ ᱥᱮᱫ ᱦᱮᱡ ᱦᱩᱭ ᱟᱠᱟᱱᱟ ᱠᱟᱹᱴᱤᱡ ᱱᱚᱜᱼᱚᱭ ᱫᱟᱜ ᱧᱮᱞ ᱦᱩᱭᱩᱜ ᱠᱟᱱᱟ ᱪᱮᱫ ᱞᱮᱠᱟ ᱦᱚᱜᱼᱚᱭ ᱛᱚ ᱡᱮ ᱚᱱᱟ ᱚᱲᱟᱜ ᱦᱩᱭ ᱟᱠᱟᱱᱟ ᱪᱮᱫ ᱠᱚ ᱞᱟᱹᱭᱟ ᱵᱟᱲ ᱚᱱᱟ ᱚᱲᱟᱜ ᱦᱩᱭ ᱟᱠᱟᱱᱟ ᱟᱨ ᱦᱟᱹᱠᱩ ᱠᱚ ᱡᱷᱟᱹᱞᱤ ᱠᱟᱱ ᱜᱮᱭᱟ ᱢᱤᱫ ᱵᱟᱨ ᱟᱨᱠᱤ ᱚᱱᱟ ᱠᱚᱜᱮ ᱟᱫᱚ ᱥᱟᱭᱤᱰ ᱥᱮᱫ ᱨᱮ ᱫᱩᱲᱩᱵ ᱦᱩᱭ ᱟᱠᱟᱱᱟ ᱟᱨᱠᱤ ᱫᱚᱢᱮ ᱜᱮ ᱫᱟᱜ ᱟᱠᱟᱫᱟ ᱟᱹᱰᱤ ᱡᱟᱹᱥᱛᱤ ᱜᱮ ᱫᱟᱜ ᱨᱮᱦᱚᱸ ᱟᱬᱜᱚ ᱦᱚᱸ ᱵᱟᱝ ᱥᱟᱱᱟᱱᱤᱡ ᱠᱟᱱᱟ ᱾
ᱦᱳᱭ ᱦᱳᱭ ᱟᱹᱰᱤ ᱥᱮᱛᱟᱜ ᱥᱮᱛᱟᱜ ᱛᱟᱦᱚᱞᱮ ᱡᱚᱢ ᱵᱟᱲᱟ ᱠᱟᱛᱮ ᱛᱟᱦᱚᱞᱮ ᱦᱟᱹᱠᱩ ᱥᱟᱵ ᱫᱷᱩᱨᱟᱹᱣ ᱦᱩᱭ ᱠᱟᱱᱟ ᱵᱟᱝ
ᱦᱮᱸ ᱦᱮᱸ ᱦᱟᱹᱠᱩ ᱥᱟᱵ ᱫᱷᱩᱨᱟᱣ ᱦᱩᱭ ᱟᱠᱟᱱᱟ ᱾ ᱦᱚᱞᱟ ᱟᱹᱭᱩᱵ ᱵᱮᱲᱟ ᱠᱷᱚᱱᱟᱜ ᱟᱹᱰᱤ ᱡᱟᱹᱥᱛᱤ ᱫᱟᱜ ᱠᱮᱟᱭ ᱛᱚ ᱟᱫᱚ ᱵᱟᱲ ᱠᱚᱦᱚ ᱴᱷᱤᱠ ᱢᱚᱛᱚ ᱵᱟᱝ ᱛᱟᱦᱮᱸ ᱠᱟᱱᱟ ᱟᱨᱠᱤ ᱡᱮᱴᱟ ᱟᱨ ᱮᱢᱱᱤ ᱚᱰᱟᱣ ᱜᱤᱰᱤ ᱦᱩᱭ ᱞᱮᱱᱟ ᱟᱨ ᱚᱝᱠᱟ ᱫᱟᱜᱟᱭ ᱢᱮᱱᱛᱮ ᱟᱨ ᱫᱟᱜ ᱦᱚᱸ ᱟᱹᱰᱤ ᱡᱟᱹᱥᱛᱤ ᱜᱮ ᱡᱟᱣᱨᱟ ᱟᱠᱟᱱᱟ ᱾
ᱢᱟᱱᱮ ᱟᱹᱰᱤ ᱡᱟᱹᱥᱛᱤ ᱪᱤᱠᱟᱹᱭᱟ ᱫᱟᱜ ᱦᱚᱸ ᱴᱷᱤᱠ ᱢᱚᱛᱚ ᱵᱟᱝ ᱯᱟᱨᱚᱢᱚᱜ ᱠᱟᱱᱟ ᱚᱱᱟ ᱠᱚᱜᱮ ᱴᱷᱤᱠ ᱢᱚᱛᱚ ᱵᱟᱹᱭᱜᱟᱹᱣ ᱵᱟᱲᱟ ᱦᱩᱭᱩᱜ ᱠᱟᱱᱟ ᱟᱨ ᱪᱮᱫ ᱞᱮᱠᱟ ᱦᱟᱹᱠᱩ ᱠᱚ ᱡᱷᱟᱹᱞᱤᱜ ᱠᱟᱱᱟ ᱚᱱᱟ ᱠᱚᱦᱚᱸ ᱧᱮᱞ ᱵᱟᱲᱟ ᱦᱩᱭᱩᱜ ᱠᱟᱱᱟ ᱾
ᱛᱟᱦᱚᱞᱮ ᱦᱟᱹᱠᱩ ᱠᱚ ᱧᱟᱢᱚᱜ ᱠᱟᱱᱟ ᱥᱮ ᱵᱟᱝ?
ᱦᱮᱸ ᱧᱟᱢᱚᱜ ᱠᱟᱱ ᱜᱮᱭᱟ ᱠᱚ ᱟᱫᱚ ᱟᱨ ᱡᱟᱹᱥᱛᱤ ᱵᱚᱞᱛᱮ ᱱᱩᱠᱩ ᱫᱚ, ᱜᱚᱴᱟ ᱜᱮ ᱫᱟᱜ ᱪᱷᱟᱹᱯᱞᱟᱹᱣ ᱠᱟᱱᱟ ᱛᱚ ᱟᱸᱻᱡᱟᱦᱟᱸ ᱯᱩᱠᱷᱨᱤ ᱠᱚᱨᱮᱱ ᱦᱟᱹᱠᱳ ᱜᱮ ᱠᱚ ᱦᱮᱡ ᱠᱟᱱᱟ ᱦᱚᱭᱛᱳ ᱡᱟᱹᱥᱛᱤ ᱡᱟᱹᱥᱛᱤ ᱠᱚ ᱧᱮᱞᱚᱜ ᱠᱟᱱᱟ ᱠᱚᱭ ᱦᱟᱹᱠᱳ ᱜᱮ, ᱡᱟᱹᱥᱛᱤ ᱠᱚ ᱧᱮᱞᱚᱜ ᱠᱟᱱᱟ ᱚᱱᱠᱟ ᱫᱚ, ᱮᱴᱟᱜ ᱦᱟᱹᱠᱳ ᱫᱚ ᱵᱟᱠᱚ ᱧᱮᱞ ᱧᱟᱢᱚᱜ ᱠᱟᱱᱟ ᱟᱨᱠᱤ ᱩᱱᱠᱩ ᱠᱳᱭ ᱥᱮ ᱚᱱᱠᱟ ᱛᱮᱞᱟᱯᱤᱭᱟ ᱞᱮᱠᱟᱱ ᱦᱟᱹᱠᱳ ᱟᱨᱠᱤ ᱟᱨ ᱠᱟᱴᱠᱚᱢ ᱠᱚ ᱢᱤᱫ ᱵᱟᱨ᱾
ᱦᱩᱸᱻᱦᱩᱸᱻ᱾ ᱦᱮᱸ ᱟᱨ ᱛᱟᱦᱚᱞᱮ ᱚᱲᱟᱜ ᱠᱚᱨᱮ ᱱᱤᱭᱟᱹ ᱜᱷᱟᱹᱲᱤᱡ ᱱᱟᱯᱟᱭ ᱵᱟᱲᱟ ᱜᱮᱭᱟ ᱯᱮ?
ᱦᱩᱸ ᱱᱤᱭᱟᱹ ᱜᱷᱟᱹᱲ ᱫᱚ ᱠᱟᱱ ᱱᱟᱯᱟᱭ ᱵᱟᱲᱟ ᱜᱮ ᱪᱟᱸᱫᱳ ᱵᱚᱸᱜᱟ ᱫᱟᱭᱟ ᱛᱮ ᱱᱟᱯᱟᱭ ᱵᱟᱲᱟ ᱜᱮ ᱾ ᱟᱯᱮ ᱠᱚᱜᱮ ᱪᱮᱫ ᱞᱮᱠᱟ ᱢᱮᱱᱟᱜ ᱯᱮᱭᱟ?
ᱦᱳᱭ ᱟᱞᱮ ᱠᱚᱦᱚᱸ ᱚᱱᱠᱟ ᱜᱮ ᱪᱮᱫ ᱠᱟᱢ ᱛᱟᱦᱮᱸᱱᱟ, ᱪᱟᱸᱫᱳ ᱵᱚᱸᱜᱟ ᱟᱜ ᱫᱭᱟ ᱢᱟᱭᱟᱛᱮ ᱱᱟᱯᱟᱭ ᱜᱮ ᱢᱮᱱᱟᱜ ᱠᱟᱫᱤᱧᱟ ᱟᱨ ᱚᱲᱟᱜ ᱠᱚᱨᱮᱜ ᱦᱚᱸ ᱱᱤᱭᱟᱹ ᱜᱷᱟᱲᱤᱡ ᱫᱚ ᱱᱟᱯᱟᱭ ᱵᱟᱲᱟ ᱜᱮ ᱢᱮᱱᱟᱜ ᱠᱟᱜ ᱠᱚᱣᱟ ᱟᱫᱚ ᱱᱟᱯᱟᱭ ᱵᱟᱢ ᱛᱟᱦᱮᱸ ᱞᱮᱱᱠᱷᱟᱱ ᱛᱚ ᱵᱟᱝ ᱜᱟᱱᱚᱜᱼᱟ ᱾
ᱦᱮᱸᱻᱦᱮᱸᱻ, ᱟᱫᱚ ᱚᱠᱟᱥᱮᱜ ᱨᱮ ᱟᱠᱷᱟᱱ ᱦᱟᱸ ᱮᱸ ᱟᱹᱛᱩᱳ ᱫᱤᱥᱚᱢ ᱥᱮᱜ ᱨᱮ ᱢᱮᱱᱟᱜ ᱵᱤᱱᱟ ᱥᱮ, ᱡᱮ ᱤᱭᱟᱹ ᱥᱮᱜ ᱨᱮ ᱥᱚᱦᱚᱨ ᱵᱟᱡᱟᱨ ᱥᱮᱜ ᱨᱮ?
ᱮᱸᱻ ᱥᱚᱦᱚᱨ ᱵᱟᱡᱟᱨ ᱥᱮᱜ ᱨᱮᱫᱚ ᱵᱟᱝ, ᱱᱤᱭᱟᱹ ᱜᱷᱟᱹᱲᱡ ᱫᱚ ᱟᱛᱩ ᱫᱤᱥᱚᱢ ᱥᱮᱜ ᱨᱮᱜᱮ ᱦᱟᱸᱜ ᱱᱚᱜᱼᱚᱭ ᱠᱤᱪᱷᱩ ᱫᱤᱱ ᱢᱟᱲᱟᱝ ᱜᱮ, ᱵᱟᱡᱟᱨ ᱥᱮᱜ ᱠᱷᱚᱱ ᱦᱮᱡ ᱦᱩᱭ ᱠᱟᱱᱟ ᱾ ᱦᱮᱸ ᱱᱤᱛᱚᱜ ᱫᱚ ᱦᱟᱸᱜ ᱪᱟᱥ ᱵᱟᱥ᱾ ᱮᱦᱚᱵ ᱜᱚᱫ ᱠᱟᱱᱟ ᱛᱚ ᱟᱫᱚ ᱠᱟᱹᱴᱤᱡ ᱜᱚᱲᱚ ᱵᱟᱲᱟ ᱦᱩᱭᱩᱜ ᱠᱟᱱᱟ, ᱚᱱᱟᱜᱮ ᱛᱟᱦᱚᱞᱮ ᱦᱮᱡ ᱦᱩᱭ ᱠᱟᱱᱟ ᱚᱲᱟᱜ ᱥᱮᱜ ᱯᱮ ᱥᱮᱜ
ᱦᱮᱸᱻᱦᱮᱸᱻ ᱚᱱᱠᱟ ᱜᱮ ᱟᱨᱠᱤ, ᱦᱮᱸ ᱜᱚᱲᱚ ᱵᱟᱲᱟ ᱫᱚ ᱞᱟᱹᱠᱛᱤᱜ ᱠᱟᱱ ᱜᱮᱭᱟ ᱟᱨ ᱛᱚᱵᱩ ᱠᱟᱹᱢᱤ ᱠᱚᱦᱚᱸ ᱧᱮᱞ ᱞᱟᱹᱠᱛᱤᱜ ᱠᱟᱱ ᱜᱮᱭᱟ ᱚᱲᱟᱜ ᱠᱚᱨᱮᱱᱟᱜ ᱛᱚ ᱟᱠᱷᱟᱱᱼᱼ ᱚᱲᱟᱜ ᱠᱚᱨᱮᱱᱟᱜ ᱡᱤᱱᱤᱥ ᱫᱚ ᱚᱲᱟᱜ ᱦᱚᱲ ᱛᱮᱜᱮ, ᱠᱟᱹᱢᱤ ᱠᱟᱜ ᱫᱚ ᱟᱹᱰᱤᱜᱮ ᱱᱟᱯᱟᱭᱟ ᱾ ᱠᱟᱹᱣᱰᱤ ᱠᱚᱦᱚᱸ ᱵᱟᱧᱪᱟᱜᱼᱟ ᱟᱹᱰᱤ ᱠᱤᱪᱷᱩ ᱦᱩᱭᱩᱜᱼᱟ ᱟᱨᱠᱤ ᱢᱚᱴᱟᱢᱩᱴᱤ ᱾
ᱦᱳᱭ ᱦᱚᱳᱭᱛᱚ ᱚᱱᱟ ᱢᱟ ᱞᱟᱹᱠᱛᱤ ᱠᱟᱱ ᱜᱮᱭᱟ ᱪᱮᱫᱟᱜ ᱵᱟᱝᱢᱟ ᱦᱮᱸᱥᱮ ᱠᱟᱹᱢᱤ ᱛᱚ ᱥᱮᱬᱟ ᱫᱚᱦᱚᱸ ᱞᱟᱹᱠᱛᱤ ᱠᱟᱱ ᱜᱮᱭᱟ ᱾ ᱟᱨ ᱚᱱᱠᱟ ᱚᱱᱠᱟ ᱜᱚᱲᱚᱢ ᱦᱟᱲᱟᱢ ᱠᱟᱛᱷᱟ ᱦᱚᱛᱮ ᱛᱮ ᱱᱟᱯᱟᱭᱚᱜᱼᱟ, ᱚᱞᱚᱜ ᱯᱟᱲᱦᱟᱣ ᱥᱟᱶ ᱥᱟᱶᱛᱮ ᱢᱟᱱᱮ ᱮᱴᱟᱜ ᱮᱴᱟᱜ ᱠᱟᱹᱢᱤ ᱠᱚ ᱡᱩᱫᱤᱢ ᱵᱟᱲᱟᱭ ᱫᱚᱦᱚ ᱠᱟᱜᱼᱟ ᱾ ᱛᱟᱦᱚᱞᱮ ᱱᱟᱯᱟᱭ ᱚᱜ ᱜᱮᱭᱟᱥᱮ
ᱦᱩᱸᱻᱦᱩᱸᱻ ᱮᱠᱟᱞ ᱜᱮ ᱮᱠᱟᱞ ᱜᱮ ᱟᱹᱞᱤᱧ ᱦᱚᱸ ᱛᱮ ᱵᱟᱡᱟᱨ ᱫᱤᱥᱚᱢ ᱥᱮᱜ ᱨᱮᱜᱮᱞᱤᱧ ᱛᱟᱦᱮᱸ ᱠᱟᱱᱟ ᱟᱫᱚ, ᱦᱚᱜᱼᱚᱭ ᱵᱟᱨ ᱥᱚᱯᱛᱟ ᱞᱟᱦᱟ ᱨᱮᱞᱤᱧ ᱦᱮᱡ ᱠᱟᱱᱟ ᱟᱨ ᱚᱱᱛᱮᱱᱟᱜ ᱦᱚᱸ ᱵᱤᱱᱤᱰ ᱠᱚᱦᱚᱸ ᱢᱩᱪᱟᱹᱫ ᱟᱠᱟᱱᱛᱮ ᱟᱫᱚ ᱟᱹᱛᱩ ᱫᱤᱥᱚᱢ ᱥᱮᱫ ᱜᱮ ᱦᱮᱡ ᱦᱩᱭ ᱠᱟᱱᱟ ᱟᱨᱠᱤ ᱟᱫᱚ, ᱠᱟᱹᱢᱤ ᱫᱚ ᱮᱠᱟᱞᱜᱮ ᱞᱟᱹᱠᱛᱤ ᱾ ᱞᱟᱹᱠᱛᱤᱜ ᱠᱟᱱ ᱜᱮᱭᱟ ᱟᱨ ᱱᱚᱜᱚᱭ ᱛᱚ ᱠᱳᱨᱥ ᱦᱚ ᱠᱚᱢᱯᱞᱤᱴ ᱤᱫᱤ ᱞᱮᱱᱠᱷᱟᱱ ᱛᱚ, ᱟᱨᱦᱚ ᱢᱤᱫᱴᱟᱝ ᱡᱷᱟᱢᱮᱞᱟ ᱢᱮᱱᱟᱜᱼᱟ ᱩᱱ ᱡᱩᱫᱤ ᱠᱟᱹᱢᱤ ᱵᱟᱲᱟᱭ ᱵᱟᱝ ᱛᱟᱦᱮᱸᱱ ᱛᱟᱢᱟ ᱟᱪᱠᱟ ᱫᱚ ᱪᱮᱫ ᱨᱮᱢ ᱪᱤᱠᱟᱹᱭᱟ ᱾ ᱞᱟᱦᱟ ᱠᱷᱚᱱᱟᱜ ᱜᱮ ᱠᱟᱹᱢᱤ ᱮᱛᱚ ᱛᱟᱦᱮᱸᱱ ᱫᱚ ᱟᱹᱰᱤ ᱜᱮ ᱱᱟᱯᱟᱭᱟ ᱟᱨᱠᱤ ᱦᱮᱸ ᱟᱹᱰᱤ ᱜᱮ ᱱᱟᱯᱟᱭ ᱟᱨᱠᱤ ᱵᱟᱠᱷᱟᱱ ᱟᱹᱲᱤ ᱥᱚᱡᱷᱮᱜᱼᱟ ᱠᱟ. ᱢᱤ
ᱦᱳᱭᱻᱦᱳᱭ ᱢᱤᱫ ᱠᱟᱹᱴᱤᱡ ᱠᱷᱚᱱ ᱜᱮ ᱟᱢ ᱫᱚ ᱚᱱᱠᱟ ᱵᱟᱡᱟᱨ ᱥᱟᱦᱟᱨ ᱨᱮ ᱛᱟᱦᱮᱸᱱ ᱛᱟᱯᱚᱨᱮ ᱚᱱᱠᱟ ᱞᱮᱠᱟ ᱠᱟᱹᱢᱤ ᱠᱚ ᱵᱟᱢ ᱠᱟᱹᱢᱤ ᱵᱟᱲᱟᱭᱟ ᱤᱱᱠᱷᱟᱱ ᱫᱚ ᱡᱚᱠᱷᱚᱱ ᱛᱟᱭᱱᱚᱢ ᱛᱮ ᱡᱚᱠᱷᱚᱱ ᱠᱟᱹᱢᱤ ᱞᱟᱸᱜᱟᱜᱼᱟ ᱩᱱᱫᱚ ᱮᱱᱠᱷᱟᱱ ᱟᱹᱲᱤᱥ ᱢᱟ ᱵᱩᱡᱷᱟᱹᱜ ᱜᱮᱭᱟ ᱟᱨ ᱚᱱᱠᱟ ᱛᱚ ᱚᱱᱮ ᱜᱤᱫᱽᱨᱟᱹ ᱠᱷᱚᱱ ᱜᱮ ᱦᱟᱸᱱᱟ ᱦᱚᱥᱴᱮᱞ ᱨᱮ ᱛᱟᱦᱮᱸ ᱦᱚᱥᱴᱮᱞ ᱨᱮ ᱛᱟᱦᱮᱸ ᱱᱤᱛᱚᱜ ᱦᱟᱸᱜ ᱵᱟᱡᱟᱨ ᱥᱮᱜ ᱨᱮᱜᱮ ᱛᱟᱦᱮᱸᱱ ᱦᱩᱭᱩᱜᱼᱟ ᱮᱱᱛᱮ ᱨᱮᱦᱚᱸ ᱢᱟᱱᱮ- ᱠᱟᱹᱢᱤ ᱠᱚᱫᱚ ᱡᱚᱛᱚ ᱜᱮ ᱠᱟᱹᱢᱤ ᱵᱟᱲᱟᱭ ᱦᱩᱭᱩᱜ ᱜᱮᱭᱟ ᱚᱲᱟᱜ ᱠᱚᱨᱮᱱᱟᱜ ᱦᱚᱸ ᱾ ᱨᱮ ᱚᱱᱠᱟ ᱞᱮᱠᱟ ᱡᱚᱛᱚ ᱞᱮᱠᱟᱜᱮ ᱜᱮ ᱠᱟᱹᱢᱤ ᱵᱟᱲᱟ ᱫᱚ ᱦᱩᱭᱩᱜ ᱜᱮᱭᱟ ᱠᱟᱹᱴᱤᱡ ᱠᱟᱹᱴᱤᱡ ᱫᱚ ᱦᱮᱸᱥᱮ
ᱦᱩᱸᱻ,
ᱟᱨ ᱛᱟᱦᱚᱞᱮ ᱟᱢ ᱛᱚ ᱚᱞᱚᱜ ᱯᱟᱲᱦᱟᱣ ᱠᱚᱫᱚ ᱛᱤᱱᱟᱹᱜ ᱦᱟᱹᱵᱤᱡ ᱮᱢ ᱚᱞᱚᱜ ᱯᱟᱲᱦᱟᱣ ᱠᱟᱱᱟ?
ᱦᱩᱸ ᱚᱞ ᱯᱟᱲᱟᱣ ᱦᱚᱸ ᱟᱹᱰᱤᱴᱟ ᱜᱮ ᱯᱟᱲᱦᱟᱣ ᱦᱩᱭᱱᱟ ᱟᱨ ᱱᱚᱜᱼᱚᱭ ᱟᱨ ᱱᱤᱭᱟᱹ ᱫᱷᱟᱣ ᱜᱮ ᱦᱟᱜ ᱠᱷᱟᱱ ᱤᱭᱩᱱᱤᱵᱷᱟᱨᱥᱤᱴᱤ ᱠᱷᱚᱱᱟᱜ ᱩᱰᱩᱠ ᱦᱩᱭᱱᱟ ᱟᱨᱠᱤ ᱟᱨ ᱵᱤᱫᱟᱹᱭ ᱫᱚ ᱟᱹᱣᱨᱤ ᱠᱚ ᱮᱢᱟᱞᱮᱭᱟ ᱟᱨᱠᱤ ᱵᱤᱱᱤᱴ ᱪᱟᱞᱟᱜ ᱠᱟᱱ ᱛᱟᱠᱚ ᱛᱮ ᱟᱨᱠᱤ ᱟᱨ ᱯᱤᱡᱤ ᱠᱳᱨᱥ ᱫᱚ ᱠᱚᱢᱯᱞᱤᱴ ᱦᱩᱭ ᱠᱟᱱᱟ ᱟᱨᱠᱤ
ᱚ ᱟᱪᱪᱷᱟ ᱟᱪᱪᱷᱟ ᱟᱹᱰᱤ ᱱᱟᱯᱟᱭ ᱦᱳᱭ ᱱᱤᱛᱚᱜ ᱢᱟ ᱦᱚᱞᱟ ᱢᱟᱦᱫᱮᱨ ᱜᱮ ᱡᱟᱹᱱᱤᱡ ᱵᱤᱱᱤᱰ ᱦᱟᱸᱜ ᱪᱟᱵᱟᱭᱮᱱ ᱛᱟᱠᱚᱣᱟ ᱯᱤ ᱥᱤ ᱨᱮᱱ ᱠᱚ ᱦᱩᱸ ᱟᱫᱚ ᱚᱱᱠᱟ ᱞᱮᱠᱟ ᱟᱢᱫᱚ ᱛᱟᱦᱞᱮ ᱪᱮᱫ ᱟᱵᱚ ᱥᱟᱱᱛᱟᱞᱤ ᱢᱤᱰᱤᱭᱟᱢ ᱛᱮᱜᱮᱢ ᱚᱞᱚᱜ ᱠᱟᱱ ᱛᱟᱦᱮᱫ ᱥᱮ ᱚᱱᱟ ᱮᱴᱟᱜ ᱵᱟᱝᱞᱟ ᱯᱟᱹᱨᱥᱤ ᱛᱮᱢ ᱚᱞᱚᱜ ᱠᱟᱱ ᱛᱟᱦᱮᱫ
ᱦᱮᱸ ᱟᱫᱚ ᱥᱟᱱᱛᱟᱞᱤ ᱢᱤᱰᱤᱭᱟᱢ ᱫᱚ ᱞᱟᱹᱭ ᱵᱟᱝ ᱜᱟᱱᱚᱜᱼᱟ ᱟᱨᱠᱤ ᱥᱟᱱᱛᱟᱲᱤ ᱯᱟᱹᱨᱥᱤ ᱛᱮ ᱚᱱᱟᱨᱥ ᱦᱟᱛᱟᱣ ᱦᱩᱭ ᱞᱮᱱᱟ ᱟᱨᱠᱤ ᱮᱸ ᱡᱟᱦᱟᱸ ᱥᱟᱶᱦᱮᱫ ᱠᱚ ᱢᱮᱱᱟᱜ-ᱟ ᱚᱱᱟ ᱤᱫᱤ ᱠᱟᱛᱮ ᱜᱮ ᱟᱨᱠᱤ
ᱦᱳᱭ ᱦᱳᱭ
ᱦᱮᱸ ᱟᱞᱮ ᱤᱭᱩᱱᱤᱵᱷᱟᱨᱥᱤᱴᱤ ᱨᱮᱦᱚᱸ ᱢᱟᱱᱮ ᱥᱟᱱᱛᱟᱲᱤ ᱢᱤᱰᱤᱭᱟᱢ ᱫᱚ ᱛᱟᱦᱮᱸ ᱠᱟᱱ ᱜᱮᱭᱟ ᱟᱨᱠᱤ ᱯᱮᱭᱟ ᱥᱟᱛᱟᱢ ᱛᱟᱦᱮᱸ ᱠᱟᱱᱟ ᱯᱚᱞᱤᱴᱤᱠᱮᱞ ᱥᱟᱭᱮᱱᱥ ᱛᱟᱦᱮᱸ ᱠᱟᱱᱟ ᱟᱨ ᱤᱛᱤᱦᱟᱥ ᱟᱨ ᱚᱱᱮ ᱪᱮᱫ ᱠᱚ ᱞᱟᱹᱭ ᱮᱫᱟ ᱟᱱᱟ ᱛᱟᱦᱮᱸ ᱠᱟᱱᱟ
ᱟᱪᱪᱷᱟ ᱟᱪᱪᱷᱟ ᱦᱳᱭ ᱮᱱᱠᱷᱟᱱ ᱱᱟᱯᱟᱭ ᱜᱮ ᱟᱪᱪᱷᱟ ᱛᱟᱦᱚᱞᱮ ᱟᱯᱮ ᱫᱚ ᱟᱯᱮ ᱟᱹᱛᱩ ᱫᱤᱥᱚᱢ ᱫᱚ ᱚᱠᱟ ᱥᱮᱫ
ᱟᱞᱮ ᱟᱹᱛᱩ ᱫᱤᱥᱚᱢ ᱞᱟᱹᱭ ᱞᱮᱠᱷᱟᱱ ᱫᱚ ᱱᱚᱜ-ᱚᱭ ᱟᱨ ᱢᱮᱱᱤᱯᱩᱨ ᱟᱸᱡᱚᱢ ᱠᱟᱫᱟ ᱵᱤᱱ ᱡᱟᱹᱱᱤᱡ ᱪᱚ ᱢᱮᱱᱤᱯᱩᱨ ᱦᱮᱸ ᱢᱮᱱᱱᱤᱯᱩᱨ ᱟᱲᱮ ᱯᱟᱥᱮ ᱜᱮ ᱟᱨᱠᱤ ᱞᱟᱹᱭ ᱜᱟᱱᱚᱜᱼᱟ
ᱚ ᱚ ᱟᱪᱪᱷᱟ ᱟᱪᱪᱷᱟ ᱦᱳᱭ ᱢᱤᱫᱽᱱᱤ ᱯᱩᱨ ᱟᱸᱡᱚᱢ ᱦᱚᱸ ᱦᱩᱭ ᱠᱟᱱᱟ ᱟᱨ ᱚᱱᱛᱮ ᱪᱟᱞᱟᱣ ᱵᱟᱲᱟ ᱦᱚᱸ ᱦᱩᱭ ᱟᱠᱟᱱᱟ ᱢᱮᱫᱽᱱᱤᱯᱩᱨ ᱨᱮ ᱚᱱᱠᱟ ᱜᱟᱛᱮ ᱜᱤᱫᱽᱨᱟᱹ ᱠᱚ ᱦᱚᱸ ᱢᱮᱱᱟᱜ ᱟᱠᱟᱫ ᱠᱚᱣᱟ ᱛᱚ ᱟᱭᱢᱟ ᱫᱷᱟᱣ ᱜᱮ ᱪᱟᱞᱟᱣ ᱵᱟᱲᱟ ᱦᱩᱭ ᱟᱠᱟᱱᱟ ᱢᱮᱫᱽᱱᱤᱯᱩᱨ ᱫᱚ ᱟᱨ ᱚᱱᱠᱟ ᱞᱮᱠᱟ ᱛᱟᱦᱚᱞᱮ ᱟᱯᱮ ᱥᱮᱱ ᱫᱚ ᱪᱮᱫ ᱢᱟᱱᱮ ᱥᱟᱱᱛᱟᱲ ᱟᱯᱮ ᱟᱹᱛᱩ ᱨᱮ ᱟᱨ ᱪᱮᱫ ᱛᱤᱱᱟᱹᱜ ᱛᱤᱱᱟᱹᱜ ᱜᱟᱱ ᱥᱟᱱᱛᱟᱲ ᱜᱮ ᱵᱟᱹᱲᱛᱤ ᱢᱮᱱᱟᱜ ᱯᱮᱭᱟ ᱥᱮ ᱚᱱᱠᱟ ᱫᱤᱠᱩ ᱥᱮ ᱵᱟᱡᱟᱨ ᱥᱟᱦᱟᱨ ᱟᱹᱛᱩ ᱠᱟᱱ ᱛᱟᱯᱮᱭᱟ
ᱮᱸ ᱵᱟᱝ ᱜᱮ ᱮᱠᱟᱞ ᱜᱮ ᱟᱹᱛᱩ ᱫᱤᱥᱚᱢ ᱜᱮ ᱠᱟᱱᱟ ᱟᱹᱛᱩ ᱫᱤᱥᱚᱢ ᱢᱟᱱᱮ ᱥᱟᱱᱛᱟᱲ ᱠᱚ ᱜᱮ ᱡᱟᱹᱥᱛᱤ ᱫᱚ ᱢᱮᱱᱟᱜ ᱠᱚᱣᱟ ᱟᱫᱚ ᱟᱞᱮ ᱡᱟᱦᱟᱸ ᱥᱩᱨ ᱥᱩᱯᱩᱨ ᱨᱮ ᱞᱟᱹᱭ ᱜᱟᱱᱚᱜ-ᱟ ᱥᱟᱱᱛᱟᱲ ᱟᱹᱛᱩ ᱜᱮ ᱢᱮᱱᱟᱜ-ᱟ ᱟᱞᱮ ᱫᱚ ᱟᱨ ᱡᱩᱫᱤ ᱦᱚᱸ ᱞᱟᱹᱭ ᱜᱟᱱᱚᱜ-ᱟ ᱠᱟᱹᱴᱤᱡ ᱩᱱᱠᱩ ᱡᱟᱦᱟᱸ ᱢᱮᱱᱟᱜ ᱠᱚ ᱠᱚ ᱠᱷᱟᱲᱭᱟ ᱠᱚ ᱟᱨᱠᱤ ᱠᱷᱟᱲᱭᱟ ᱢᱮᱱᱟᱜ ᱠᱚ ᱠᱚᱣᱟ ᱢᱤᱫ ᱥᱟᱭᱤᱰ ᱨᱮ ᱢᱟᱱᱮ ᱵᱮᱲᱟ ᱨᱟᱠᱟᱵ ᱯᱟᱦᱴᱟ ᱟᱨ ᱟᱞᱮ ᱢᱮᱱᱟᱜ ᱞᱮᱭᱟ ᱦᱮᱸ ᱡᱮᱢᱚᱱ ᱟᱸ ᱡᱚ ᱥᱮᱫ ᱡᱚᱡᱚᱢ ᱯᱟᱦᱟᱴᱟ ᱥᱮ ᱞᱮᱸᱜᱟ ᱯᱟᱦᱟᱴᱟ ᱚᱱᱛᱮ ᱫᱚ ᱦᱚᱲ ᱟᱹᱛᱩ ᱜᱮ ᱢᱮᱱᱟᱜ-ᱟ ᱟᱨ ᱠᱟᱹᱴᱤᱡ ᱠᱷᱟᱲᱭᱟ ᱦᱚᱸ ᱢᱮᱱᱟᱜ ᱠᱚᱣᱟ ᱟᱨᱠᱤ ᱩᱱᱠᱩ ᱫᱚ ᱢᱟᱱᱮ ᱫᱤᱠᱩ ᱩᱛᱟᱹᱨ ᱫᱚ ᱵᱟᱝ ᱟᱨᱠᱤ ᱠᱟᱹᱴᱤᱡ ᱫᱤᱠᱩ ᱠᱷᱚᱱᱟᱜ ᱫᱚᱠᱚ ᱟᱞᱟᱫᱟᱜ-ᱟ ᱢᱮᱱᱠᱷᱟᱱ ᱩᱱᱠᱩ ᱡᱟᱦᱟᱸ ᱫᱤᱠᱩᱣᱟᱜ ᱟᱹᱨᱤᱪᱟᱹᱞᱤ ᱠᱚ ᱦᱟᱛᱟᱣ ᱠᱟᱱᱛᱮ ᱫᱤᱠᱩ ᱞᱮᱠᱟ ᱠᱚ ᱢᱚᱱᱮᱜ ᱠᱟᱱᱟ ᱟᱨᱠᱤ ᱢᱮᱱᱠᱷᱟᱱ ᱩᱱᱠᱩ ᱫᱚ ᱤᱭᱟᱹ ᱠᱟᱱᱟ ᱠᱚ ᱟᱨᱠᱤ
ᱟᱪᱪᱷᱟ ᱟᱪᱪᱷᱟ ᱮᱸ ᱱᱮᱛᱟᱨ ᱢᱟ ᱧᱮᱞᱚᱜ ᱠᱟᱱᱟ ᱡᱮ ᱟᱵᱚ ᱱᱩᱠᱩ ᱡᱟᱦᱟᱸᱭ ᱥᱟᱱᱛᱟᱲ ᱢᱮᱱᱟᱜ ᱠᱚᱣᱟ ᱡᱮ ᱟᱭᱢᱟᱜᱟᱱ ᱚᱱᱠᱟ ᱮᱴᱟᱜ ᱫᱷᱚᱨᱚᱢ ᱠᱚ ᱦᱟᱛᱟᱣ ᱠᱟᱫᱟ ᱡᱮᱢᱚᱱ ᱧᱮᱞᱚᱜ ᱠᱟᱱᱟ ᱤᱥᱟᱹᱭ ᱫᱷᱚᱨᱚᱢ ᱠᱚ ᱦᱟᱛᱟᱣ ᱠᱟᱫᱟ ᱱᱮᱛᱟᱨ ᱫᱚ ᱟᱹᱰᱤᱜᱟᱱ ᱚᱱᱠᱟ ᱥᱟᱱᱛᱟᱲ ᱢᱮᱱᱟᱜ ᱠᱚᱣᱟ ᱥᱟᱱᱛᱟᱲ ᱜᱮ ᱠᱟᱱᱟ ᱠᱚ ᱢᱮᱱᱠᱷᱟᱱ ᱠᱷᱤᱥᱴᱟᱱ ᱠᱟᱱᱟ ᱠᱚ ᱟᱫᱚ ᱩᱱᱠᱩ ᱫᱚ ᱚᱠᱟ ᱞᱮᱠᱟ ᱚᱱᱛᱮ ᱟᱯᱮ ᱥᱮᱫ ᱢᱮᱱᱟᱜ ᱠᱚᱣᱟ ᱥᱮ ᱵᱟᱝ ᱠᱷᱤᱥᱴᱟᱱ
ᱦᱩᱸ ᱦᱩᱸ ᱦᱩᱸ ᱦᱩᱸ ᱞᱟᱹᱭ ᱞᱮᱠᱷᱟᱱ ᱫᱚ ᱟᱸ ᱛᱟᱦᱮᱸ ᱫᱚᱠᱚ ᱛᱟᱦᱮᱸ ᱠᱟᱱᱟ ᱟᱨ ᱢᱟᱱᱮ ᱛᱟᱦᱮᱸ ᱵᱚᱞᱛᱮ ᱟᱹᱛᱩ ᱨᱮ ᱟᱢ ᱪᱮᱫ ᱞᱮᱠᱟ ᱛᱟᱦᱮᱸ ᱠᱟᱱ ᱜᱮᱭᱟ ᱠᱚ ᱚᱱᱠᱟ ᱛᱩᱨᱩᱭ ᱥᱟᱛ ᱚᱲᱟᱜ ᱫᱚ ᱠᱚ ᱛᱟᱦᱮᱸ ᱠᱟᱱ ᱜᱮᱭᱟ ᱟᱫᱚ ᱟᱫᱚ ᱢᱟᱱᱮ ᱠᱟᱹᱴᱤᱡ ᱧᱮᱞ ᱫᱟᱠᱚ ᱛᱚ ᱜᱚᱴᱟ ᱜᱮ ᱥᱟᱱᱛᱟᱲ ᱟᱛᱩ ᱟᱨ ᱡᱮᱛᱩ ᱩᱱᱟᱹᱜ ᱠᱚᱢ ᱚᱲᱟᱜ ᱛᱟᱦᱮᱸ ᱠᱟᱛᱮᱫ ᱢᱟᱱᱮ ᱟᱞᱮ ᱞᱟᱹᱭ ᱞᱮᱠᱷᱟᱱ ᱫᱚ᱾ ᱟᱨ ᱵᱟᱨ ᱥᱟᱭ ᱠᱷᱚᱱᱟᱜ ᱡᱟᱹᱥᱛᱤ ᱚᱲᱟᱜ ᱢᱮᱱᱟᱜ-ᱟ ᱢᱤᱫᱴᱮᱱ ᱟᱛᱩ ᱨᱮ ᱟᱨᱠᱤ᱾ ᱟᱫᱚ ᱡᱚᱠᱷᱚᱱ ᱵᱚᱱ ᱧᱮᱞ ᱮᱫᱟ ᱟᱭᱢᱟ ᱞᱮᱠᱟᱱᱟᱜ ᱮᱴᱠᱮᱴᱚᱬᱮ ᱠᱚ ᱯᱟᱲᱟᱜ ᱠᱟᱱᱟ᱾ ᱟᱫᱚ ᱵᱩᱡᱷᱟᱹᱣ ᱵᱟᱲᱟ ᱠᱮᱫ-ᱟ ᱠᱚ ᱟᱞᱮᱦᱚᱸᱞᱮ ᱵᱩᱡᱷᱟᱹᱣ ᱵᱟᱲᱟ ᱠᱮᱫ ᱠᱚᱣᱟ ᱟᱨᱠᱤ ᱡᱮ ᱟᱵᱚ ᱥᱟᱱᱛᱟᱲ ᱠᱟᱱᱟᱵᱚ ᱟᱵᱚ ᱡᱚᱛᱚ ᱦᱚᱲᱜᱮ ᱥᱟᱱᱛᱟᱲ ᱠᱟᱱᱟ ᱵᱚ ᱟᱨ ᱪᱮᱫᱟᱜ ᱵᱟᱭᱨᱮ᱾ ᱥᱮ ᱵᱤᱫᱮᱥᱤ ᱫᱷᱚᱨᱚᱢ ᱫᱚᱵᱚ ᱟᱯᱱᱟᱨᱟ ᱟᱨ ᱱᱚᱝᱠᱟ ᱵᱩᱡᱷᱟᱹᱣ ᱵᱟᱲᱟ ᱠᱟᱛᱮᱫ ᱦᱚᱸ ᱵᱩᱡᱷᱟᱹᱣ ᱮᱱᱟᱠᱚ᱾ ᱟᱹᱰᱤ ᱟ. ᱰᱤ ᱠᱚ ᱵᱩᱡᱷᱟᱹᱣ ᱮᱱᱟ ᱟᱫᱚ ᱡᱟᱹᱛᱤ ᱛᱟᱞᱟ ᱨᱮᱠᱚ ᱨᱩᱣᱟᱹᱲ ᱦᱮᱡ ᱮᱱᱟ ᱟᱨ ᱱᱚᱝᱠᱟᱱᱟ ᱮᱸ ᱢᱮᱱᱟᱜ ᱠᱚ ᱜᱮᱭᱟ ᱵᱟᱨ ᱯᱮ ᱦᱚᱲ ᱩᱱᱠᱩ ᱫᱚ ᱡᱟᱦᱟᱸᱭ ᱠᱚᱫᱚ ᱵᱟᱠᱚ ᱵᱩᱡᱷᱟᱹᱣ ᱞᱮᱱᱟ ᱟᱨᱠᱤ᱾ ᱟᱫᱚ ᱱᱚᱣᱟ ᱟᱛᱩ ᱦᱚᱲ ᱟᱹᱫᱟᱹᱭ ᱠᱚ ᱵᱟᱹᱜᱤᱭᱟᱫᱟ ᱟᱨ᱾
ᱟᱪᱪᱷᱟ ᱟᱪᱪᱷᱟ ᱛᱚ, ᱚᱱᱠᱟ ᱞᱮᱠᱟᱭ ᱢᱤᱫᱴᱮᱡ ᱠᱟᱛᱷᱟᱧ ᱞᱟᱹᱭ ᱛᱟᱞᱟᱝᱼᱟ ᱟᱫᱚ ᱱᱚᱜᱼᱚᱭ ᱡᱮ ᱯᱮ ᱠᱷᱤᱥᱪᱟᱱᱚᱜ ᱠᱟᱱᱟ᱾ ᱤᱧ ᱫᱩᱧ ᱟᱸᱡᱚᱢ ᱟᱠᱟᱫᱟ ᱵᱟᱝ ᱢᱟ ᱡᱚᱛᱚ ᱯᱮ ᱠᱷᱤᱥᱪᱟᱱᱚᱜ ᱠᱟᱱᱟ ᱟᱫᱚ ᱱᱚᱣᱟ ᱦᱚᱛᱮᱛ ᱛᱮ ᱡᱟᱸᱦᱟ ᱞᱮᱠᱟ ᱥᱩᱵᱤᱫᱷᱟ ᱠᱚ ᱧᱟᱢ ᱟᱠᱟᱫᱟ, ᱟᱯᱮ ᱥᱮᱱ ᱱᱚᱝᱠᱟ ᱦᱩᱧ ᱟᱸᱡᱚᱢ ᱟᱠᱟᱫᱟ ᱾ ᱩᱱᱠᱩ ᱡᱟᱸᱦᱟᱭ ᱠᱷᱤᱥᱴᱟᱱ ᱨᱟᱠᱟᱵ ᱠᱟᱛᱮ ᱠᱩ ᱠᱷᱤᱥᱴᱟᱱ ᱟᱠᱟᱱᱟ, ᱩᱱᱠᱩ ᱚᱱᱮ ᱱᱟᱜ ᱪᱮᱫ ᱢᱟᱱᱮ ᱦᱟᱱᱟ ᱱᱟᱣᱟ ᱵᱩᱡᱷᱟᱹᱶ ᱠᱟᱛᱮ ᱠᱚ ᱠᱷᱤᱥᱴᱟᱱ ᱦᱚᱪᱚ ᱭᱮᱫ ᱠᱚᱣᱟ ᱯᱨᱟᱭᱵᱷᱮᱴ ᱨᱮ ᱡᱟᱦᱟᱸᱭ ᱚᱲᱟᱜ ᱨᱮ ᱚᱱᱠᱟ ᱞᱮᱠᱟ ᱱᱤᱛ ᱜᱮ ᱨᱩᱣᱟᱹ ᱦᱟᱹᱥᱩ ᱦᱩᱭᱩᱜ ᱠᱟᱱᱟ ᱛᱚᱵᱮ ᱠᱚ ᱵᱮᱥᱚᱜ ᱠᱟᱱᱟ᱾ ᱩᱱᱠᱩ ᱠᱚ ᱢᱮᱛᱟ ᱞᱮ ᱠᱟᱱᱟ ᱡᱮ ᱟᱯᱮ ᱫᱚ ᱤᱥᱟᱹᱭ ᱫᱷᱚᱨᱚᱢ ᱦᱟᱛᱟᱣ, ᱢᱟᱱᱮ, ᱨᱩᱣᱟᱹ ᱦᱟᱹᱥᱩ ᱠᱚ ᱵᱮᱥᱚᱜ ᱛᱟᱯᱮᱭᱟ ᱥᱟᱶᱛᱤ ᱨᱮᱱᱟᱜ ᱜᱚᱲᱚ ᱥᱚᱯᱚ ᱠᱟᱱᱟ ᱟᱵᱚ ᱥᱚᱯᱚ ᱦᱚᱫ ᱵᱚ ᱧᱟᱢᱟ ᱱᱟᱶᱟ ᱫᱚ ᱟᱠᱟᱞᱮᱠᱟ? ᱢᱤᱫᱴᱮᱱ ᱥᱟᱹᱨᱲ ᱥᱮ ᱵᱟᱝ?
ᱟᱫᱚ ᱡᱩᱫᱤ ᱦᱮᱸ ᱟᱫᱚ ᱛᱤᱱᱟᱹᱜ ᱥᱟᱹᱨᱤᱭᱟ ᱛᱤᱱᱟᱹᱜ ᱮᱲᱮᱭᱟ ᱱᱚᱣᱟ ᱛᱚ, ᱢᱟᱱᱮ ᱜᱨᱟᱣᱩᱱᱰ ᱠᱷᱚᱱᱟᱜ ᱧᱮᱞ ᱞᱮᱠᱷᱟᱱ ᱜᱮ ᱵᱟᱰᱟᱭᱚᱜᱼᱟ ᱢᱮᱱᱠᱷᱟᱱ ᱟᱞᱮ ᱟᱹᱛᱩ ᱨᱮᱱᱟᱜ ᱡᱩᱫᱤ ᱠᱟᱛᱷᱟᱹᱧ ᱞᱟᱹᱭᱟ ᱟᱫᱚ, ᱱᱩᱠᱩ ᱫᱚ ᱢᱟᱱᱮ ᱵᱟᱦᱨᱮ ᱥᱮᱫ ᱠᱷᱚᱱᱟᱜ ᱜᱮ ᱚᱱᱠᱟ, ᱯᱷᱟᱱᱰᱤᱝ ᱨᱮᱱᱟᱜ ᱵᱮᱯᱟᱨ ᱢᱟ ᱛᱟᱸᱦᱮ ᱠᱟᱱ ᱜᱮᱭᱟ ᱟᱨᱠᱤ ᱵᱟᱦᱨᱮ ᱥᱮᱫ ᱠᱷᱚᱱᱟᱜ ᱢᱟᱱᱮ ᱡᱟᱸᱦᱟᱭ ᱠᱚ, ᱮ ᱤᱫᱤ ᱞᱮᱱᱟ ᱟᱴᱠᱟᱨ ᱞᱮᱱᱟ ᱩᱱᱠᱩ ᱠᱚ ᱞᱟᱹᱭᱟ ᱯᱷᱟᱱᱰᱤᱝ ᱨᱮᱱᱟᱜ ᱵᱮᱯᱟᱨ ᱫᱚ ᱛᱟᱸᱦᱮ ᱠᱟᱱᱟ ᱠᱟᱹᱴᱤᱡ᱾ ᱠᱟᱹᱣᱰᱤ ᱨᱮᱱᱟᱜ ᱞᱟᱞᱚᱪ ᱦᱚ ᱛᱟᱸᱦᱮ ᱠᱟᱱᱟ ᱥᱟᱶᱛᱮ ᱟᱭᱢᱟ ᱞᱮᱠᱟᱱᱟᱜ ᱜᱚᱲᱚ ᱥᱚᱯᱚ ᱨᱮᱱᱟᱜ ᱠᱟᱛᱷᱟ ᱦᱚ ᱛᱟᱸᱦᱮ ᱠᱟᱱᱟ᱾ ᱟᱫᱚ ᱱᱚᱝᱠᱟ ᱞᱮᱠᱟᱛᱮ ᱩᱱᱠᱩ ᱫᱚᱠᱚ ᱠᱷᱤᱥᱴᱟᱱ ᱮᱱᱟ ᱟᱨ ᱟᱨ ᱢᱤᱫᱴᱮᱱ ᱡᱟᱸᱦᱟᱭ, ᱢᱟᱱᱮ ᱪᱮᱫ ᱤᱧ ᱞᱟᱹᱭᱟ ᱟᱹᱛᱩ ᱨᱮᱱᱟᱜ ᱵᱤᱵᱟᱹᱫ ᱠᱷᱟᱹᱛᱤᱨ ᱟᱨᱠᱤ ᱵᱚᱭᱦᱟ ᱠᱚ ᱥᱟᱞᱟᱜ, ᱟᱨ ᱵᱟᱹᱲᱤᱡ ᱵᱮᱵᱚᱦᱟᱨ ᱢᱤᱫᱴᱟᱝ ᱛᱟᱸᱦᱮ ᱠᱟᱱᱟ ᱮᱠᱟᱜᱷᱩᱨᱤᱭᱟᱹ ᱞᱮᱠᱟ, ᱱᱚᱝᱠᱟᱱᱟᱜ ᱦᱚᱸ ᱟᱫᱚ ᱮᱴᱟᱜ ᱨᱮᱱᱟᱜ ᱚᱡᱮ ᱪᱮᱫ ᱞᱮᱠᱟ ᱵᱟᱹᱧ ᱵᱟᱲᱟᱭᱟ ᱛᱚᱵᱮ ᱟᱞᱮ ᱟᱹᱛᱩ ᱨᱮᱱᱟᱜ ᱡᱟᱸᱦᱟ ᱚᱡᱮᱴᱟᱜ ᱛᱟᱸᱦᱮ ᱠᱟᱱᱟ᱾ ᱢᱟᱱᱮ ᱩᱱᱤ ᱡᱟᱸᱦᱟ ᱱᱮᱛᱟᱨ ᱦᱚᱸ ᱢᱮᱱᱟᱭ ᱜᱮᱭᱟ ᱟᱨᱠᱤ ᱠᱷᱤᱥᱴᱟᱱ ᱠᱟᱛᱮᱜ ᱟᱫᱚ ᱡᱮᱢᱚᱱ, ᱦᱚᱸ ᱩᱱᱤ ᱫᱚ, ᱢᱤᱫᱴᱟᱝ ᱟᱨᱠᱤ ᱢᱤᱥᱨᱟ ᱠᱟᱱ ᱛᱟᱠᱚᱣᱟ ᱟᱨᱠᱤ, ᱡᱟᱸᱣᱟᱭ ᱚᱲᱟᱜ ᱨᱮ ᱵᱟᱭ ᱛᱟᱸᱦᱮ ᱫᱟᱲᱮ ᱠᱟᱣᱫᱟ ᱟᱭᱳᱼᱵᱟᱵᱟ ᱚᱲᱟᱜ ᱨᱮᱜᱮ ᱢᱮᱱᱟᱭᱟ ᱟᱨᱠᱤ᱾ ᱟᱫᱚ ᱩᱱᱤ ᱮᱠᱞᱟᱜᱮ ᱠᱷᱤᱥᱴᱟᱱᱟᱭ ᱩᱱᱤ, ᱵᱳᱨᱟᱴᱤᱡ ᱜᱮ ᱡᱟᱸᱦᱟ ᱩᱱᱤ ᱠᱟᱱᱟᱭ ᱟᱨᱠᱤ ᱪᱷᱟᱹᱰᱩᱣ ᱠᱟᱱᱟᱭ ᱩᱱᱤᱜᱮ ᱮᱠᱞᱟ ᱜᱮ ᱠᱷᱤᱥᱴᱱᱟᱭ ᱟᱨᱠᱤ, ᱩᱱᱤ ᱫᱚ ᱚᱲᱟᱜ ᱦᱚᱲ ᱦᱚ ᱵᱟᱠᱚ ᱜᱚᱲᱚ ᱥᱚᱯᱚᱴ ᱟᱭᱟ, ᱟᱨ ᱱᱚᱝᱠᱟ ᱢᱤᱫᱴᱮᱱ ᱵᱟᱹᱲᱤᱡ ᱱᱚᱡᱚᱨ ᱛᱮᱠᱚ ᱧᱮᱞᱮᱭᱟ ᱚᱱᱟ ᱠᱷᱟᱹᱛᱤᱨ ᱛᱮ ᱵᱟᱦᱨᱮ ᱠᱷᱚᱱᱟᱜ ᱜᱮ ᱩᱱ ᱠᱷᱤᱥᱴᱟᱱ, ᱢᱮᱱᱟᱜ ᱠᱚᱣᱟ ᱩᱱᱠᱩ ᱜᱮ ᱠᱚ ᱦᱤᱡᱩᱜᱼᱟ ᱟᱨ ᱩᱱᱤ ᱫᱚ ᱚᱱᱠᱟ ᱞᱮᱠᱟᱛᱮᱜᱮ ᱢᱮᱱᱟᱭᱟ ᱦᱟᱥᱟ ᱡᱟᱭᱜᱟ ᱢᱮᱱᱟᱜᱼᱟ᱾ ᱡᱟᱸᱦᱟᱱᱟᱜ ᱮᱴᱠᱮᱴᱚᱬᱮ ᱨᱮᱜᱮ ᱩᱱᱠᱩ ᱜᱮᱠᱚ ᱦᱤᱡᱩᱜᱼᱟ, ᱵᱟᱦᱨᱮ ᱥᱮᱫ ᱠᱷᱚᱱᱟᱜ,
ᱚᱱᱠᱟ ᱞᱮᱠᱟ ᱢᱟᱱᱮ ᱟᱹᱛᱩ ᱡᱟᱭᱜᱟ ᱨᱤᱧ ᱟᱸᱡᱚᱢ ᱟᱠᱟᱫᱟ ᱚᱱᱠᱟ ᱞᱮᱠᱟ ᱱᱚᱣᱟ ᱟᱞᱮ, ᱚᱱᱠᱟ ᱫᱚ ᱵᱟ. ᱱᱩᱜ ᱠᱚᱣᱟ ᱡᱮᱞᱮᱠᱟ ᱤᱥᱟᱹᱤ ᱥᱮ ᱥᱟᱱᱛᱟᱞ᱾ ᱠᱷᱤᱥᱴᱟᱱ ᱠᱟᱱᱟᱭ ᱛᱚᱵᱮ ᱮᱴᱟᱜ ᱠᱩᱫ ᱦᱚᱛᱚ ᱢᱮᱱᱟᱜ ᱠᱟᱜ ᱠᱚᱣᱟ ᱟᱹᱰᱤ ᱜᱟᱱ ᱯᱚᱨᱮ, ᱠᱟᱹᱛᱤᱡ ᱜᱤᱫᱽᱨᱟᱹ ᱛᱟᱸᱦᱮ ᱠᱟᱱᱟ ᱛᱚ ᱩᱱᱠᱩ ᱟᱛᱳ ᱨᱮ ᱚᱱᱠᱟ ᱛᱟᱸᱦᱮ ᱠᱟᱱᱟ ᱢᱟᱱᱮ, ᱢᱮᱱ ᱛᱮᱦᱚ ᱚᱨᱫᱷᱮᱠ ᱯᱩᱨᱟᱹ ᱥᱟᱱᱛᱟᱲ ᱜᱮᱱᱟ ᱯᱨᱟᱭ ᱤᱥᱟᱹᱤ ᱫᱷᱚᱨᱚᱢ ᱠᱚ ᱦᱟᱛᱟᱣ ᱟᱠᱟᱫ ᱛᱟᱦᱮᱸᱱᱟ ᱵᱟᱝ,
ᱟᱪᱪᱷᱟ ᱟᱪᱪᱷᱟ,
ᱟᱨ ᱱᱚᱣᱟ ᱦᱚᱛᱮᱫ ᱛᱮᱠᱚ ᱦᱟᱛᱟᱣ ᱟᱠᱟᱫᱟ ᱵᱟᱝ ᱫᱚ ᱦᱚᱭᱛᱚ, ᱨᱩᱣᱟᱹ ᱦᱟᱹᱥᱩ ᱦᱚᱛᱮᱫ ᱛᱮ ᱟᱨᱦᱚ ᱚᱱᱮ, ᱢᱚᱴᱟᱢᱩᱴᱤ ᱨᱩᱣᱟᱹ ᱦᱚᱛᱮᱫ ᱵᱟᱝ ᱢᱟ ᱟᱨ ᱦᱚᱠᱚ ᱢᱮᱛᱟ ᱦᱟᱠᱚ ᱠᱟᱱᱟ ᱟᱨ ᱢᱟᱡᱷᱮ ᱢᱚᱫᱫᱷᱮ ᱱᱚᱣᱟ ᱦᱚ ᱧᱮᱞᱚᱜ ᱠᱟᱱᱟ ᱥᱳᱥᱟᱞᱢᱮᱰᱤᱭᱟ ᱨᱮ ᱧᱮᱞ ᱵᱟᱲᱟ ᱟᱠᱟᱱ ᱜᱮᱭᱟ ᱮᱱᱛᱮ ᱡᱟᱸᱦᱟᱭ, ᱤᱥᱟᱹᱤ ᱥᱚᱢ ᱥᱟᱱᱛᱟᱲ ᱠᱚ ᱛᱟᱸᱦᱮ ᱠᱟᱱᱟ ᱢᱟᱱᱮ ᱫᱷᱚᱨᱚᱢ ᱯᱟᱥᱱᱟᱣ ᱨᱮᱱᱟᱜ ᱡᱷᱚᱛᱚ ᱛᱟᱭᱚᱢ ᱥᱮᱫ ᱜᱮ, ᱪᱟᱞᱟᱜ ᱟᱠᱚ ᱟᱨᱠᱚ ᱢᱮᱱᱟ ᱡᱮ ᱱᱚᱣᱟ,